ᱦᱚᱸ ᱡᱚᱦᱟᱨ ᱜᱮ ᱵᱚᱭᱦᱟ᱾
ᱦᱳᱭ ᱡᱚᱦᱟᱨ ᱜᱮ, ᱨᱚᱲ ᱟᱸᱡᱚᱢᱚᱜ ᱠᱟᱱᱟ ᱛᱚ ᱤᱧᱟᱜ?
ᱦᱮᱸ ᱴᱷᱤᱠ ᱟᱡᱚᱢᱚᱜ ᱠᱟᱱᱟ ᱤᱧᱟᱹᱜ ᱵᱟᱝ ᱟᱡᱚᱢᱚᱜ ᱠᱟᱱᱟ, ᱚᱠᱟ ᱞᱮᱠᱟ
ᱦᱮᱸ ᱟᱢᱟᱜ ᱦᱚᱸ ᱱᱟᱯᱟᱭ ᱜᱮ ᱟᱸᱡᱚᱢ ᱦᱤᱡᱩᱜ ᱠᱟᱱᱟ ᱠᱞᱤᱭᱟᱨ ᱜᱮ ᱪᱮᱫ ᱪᱮᱠᱟ ᱦᱩᱭᱩᱜ ᱠᱟᱱᱟ?
ᱛᱚᱵᱮ ᱫᱩᱲᱩᱵ ᱵᱟᱲᱟ ᱟᱠᱟᱱᱟᱞᱮ ᱚᱲᱟᱜ ᱠᱚᱨᱮ ᱫᱚᱯᱮ ᱢᱚᱸᱡᱽ ᱵᱟᱲ ᱜᱮᱭᱟ ᱟᱯᱮ ᱫᱚ?
ᱦᱮᱸ ᱱᱟᱯᱟᱭ ᱵᱟᱲᱟ ᱜᱮ ᱦᱟᱸᱜ ᱟᱞᱮ ᱠᱚᱫᱚ ᱱᱤᱛᱚᱜ ᱫᱚ ᱢᱮᱱᱟᱜ ᱞᱮᱭᱟ᱾ ᱟᱯᱮ ᱜᱮ ᱪᱮᱫ ᱞᱮᱠᱟ ᱢᱮᱱᱟᱜ ᱯᱮᱭᱟ?
ᱫᱤᱱ ᱠᱚᱫᱚ ᱪᱮᱫ ᱞᱮᱠᱟ ᱯᱟᱨᱚᱢ ᱵᱟᱲᱟᱭ ᱱᱟ ᱫᱤᱱ ᱠᱚᱫᱚ ᱟᱯᱮ ᱥᱮᱫ
ᱦᱮᱸ ᱮᱠᱷᱚᱱ ᱫᱚ ᱦᱟᱸᱜ ᱴᱷᱤᱠ-ᱴᱷᱟᱠ ᱜᱮᱭᱟ ᱟᱨ ᱱᱚᱜᱼᱚᱭ ᱦᱟᱸᱜ ᱫᱚᱢᱮ ᱥᱤᱛᱩᱝ ᱠᱟᱱᱟ ᱛᱚᱞᱮ ᱱᱚᱛᱮ ᱫᱚ ᱦᱟᱸᱜ ᱢᱟᱱᱮ ᱚᱲᱟᱜ ᱠᱚᱨᱮ ᱛᱟᱦᱮᱸ ᱦᱚᱸ ᱵᱟᱝ ᱜᱟᱱᱚᱜ ᱠᱟᱱᱟ, ᱦᱩ ᱛᱟᱦᱞᱮ ᱟᱯᱮᱥᱮᱜ ᱪᱮᱜ ᱞᱮᱠᱟ ᱥᱤᱛᱩᱝ ᱠᱚ ᱫᱟᱜ ᱡᱟᱹᱲᱤ ᱠᱚ ᱪᱮᱜ ᱞᱮᱠᱟ?
ᱟᱞᱮ ᱥᱮᱜ ᱦᱚᱸ ᱥᱤᱛᱩᱝ ᱠᱟᱫᱟᱭ ᱦᱚᱸᱜᱼᱚᱜ ᱫᱟᱨᱮ ᱵᱩᱴᱟᱹ ᱨᱮᱧ ᱫᱩᱲᱩᱵ ᱡᱤᱨᱟᱹᱣ ᱠᱟᱱᱟ᱾ ᱟᱨ ᱚᱱᱠᱟ ᱚᱲᱟᱜ ᱥᱮᱜ ᱨᱮᱦᱚᱸ ᱴᱟᱣᱟᱨ ᱠᱚ ᱵᱟᱭ ᱧᱟᱢ ᱮᱫᱟ ᱵᱟᱝ ᱚᱱᱟᱛᱮ ᱱᱚᱱᱛᱮ ᱫᱟᱨᱮ ᱵᱩᱴᱟᱹ ᱥᱮᱫ ᱨᱮᱜᱮᱧ ᱫᱩᱲᱩᱵ ᱡᱤᱨᱟᱹᱣ ᱟᱠᱟᱱᱟ ᱯᱟᱨᱠᱚᱢ ᱟᱹᱜᱩ ᱠᱟᱛᱮᱫ᱾
ᱦᱮᱸ ᱪᱮᱫ ᱞᱮᱠᱟ ᱟᱞᱮ ᱦᱚᱸ ᱱᱚᱛᱮ ᱫᱚ ᱦᱟᱸᱜ ᱚᱲᱟᱜ ᱠᱷᱚᱡ ᱫᱚ ᱚᱱᱠᱟ ᱱᱮᱴᱣᱟᱨᱠ ᱵᱟᱭ ᱛᱟᱦᱮᱱᱟ᱾ ᱟᱫᱚ ᱚᱱᱟ ᱦᱚᱛᱮᱡ ᱛᱮ ᱦᱟᱸᱜ ᱟᱨ ᱜᱚᱨᱚᱢ ᱦᱚᱸ ᱜᱚᱨᱚᱢ ᱠᱟᱱᱟ ᱚᱲᱟᱜ ᱠᱚᱨᱮ ᱫᱚ ᱤᱧᱦᱚᱸ ᱵᱟᱨᱨᱮ ᱨᱮᱜᱮ ᱦᱟᱜ ᱢᱤᱱᱤᱧ ᱠᱟᱫᱤᱧᱟ ᱱᱚᱛᱮ ᱵᱩᱴᱟᱹ ᱧᱚᱜ ᱥᱮᱫ ᱨᱮᱜᱮ
ᱛᱚᱵᱮ ᱪᱮᱫ ᱠᱟᱛᱷᱟᱧ ᱠᱩᱞᱟᱹᱭ ᱢᱮᱭᱟ ᱢᱟᱱᱮ ᱱᱚᱜᱼᱚᱭ ᱛᱤᱨᱤᱥᱮ ᱡᱩᱱ ᱠᱚ ᱦᱟᱜ ᱛᱤᱭᱩᱜᱚᱜ ᱠᱟᱱᱟ᱾
ᱦᱳᱭ
ᱦᱩᱞ ᱫᱤᱵᱚᱥ ᱫᱚᱯᱮ ᱢᱟᱱᱟᱣᱮᱫ
ᱦᱮᱸ ᱟᱞᱮ ᱫᱚ ᱦᱟᱸᱜ ᱱᱚᱛᱮ ᱢᱟᱱᱮ ᱟᱞᱮ ᱟᱹᱛᱩ ᱨᱮᱫᱚ ᱦᱟᱸᱜ ᱮᱠᱷᱚᱱ ᱫᱚ ᱵᱟᱨ ᱥᱮᱨᱢᱟ ᱜᱟᱱ ᱦᱩᱭᱱᱟ ᱢᱟᱱᱮ ᱢᱟᱱᱟᱣ ᱫᱚ ᱦᱟᱸᱜ ᱵᱟᱞᱮ ᱢᱟᱱᱟᱣᱫᱟ ᱞᱟᱦᱟ ᱛᱮᱫᱚ ᱟᱞᱮ ᱡᱚᱠᱷᱚᱱ ᱠᱟᱹᱴᱤᱡ ᱠᱟᱹᱴᱤᱡ ᱞᱮ ᱛᱟᱦᱮᱸ ᱠᱟᱱᱟ ᱛᱚᱠᱷᱚᱱ ᱫᱚ ᱢᱟᱱᱟᱣ ᱦᱩᱭᱩᱜ ᱠᱟᱱ ᱛᱟᱦᱮᱸᱱᱟ ᱟᱫᱚ ᱥᱩᱨ ᱥᱩᱯᱩᱨ ᱟᱹᱛᱩ ᱠᱚᱨᱮ ᱵᱟᱨᱭᱟ ᱤᱥᱠᱩᱞ ᱠᱚᱨᱮ ᱥᱟᱺᱜᱤᱧᱚᱜ ᱮᱢ ᱪᱟᱞᱟᱣ ᱞᱮᱱᱠᱷᱟᱡ ᱫᱚ ᱚᱱᱛᱮ ᱢᱟᱱᱮ ᱦᱩᱞ ᱢᱟᱨᱟᱦᱮ ᱯᱨᱳᱜᱨᱟᱢ ᱠᱚ ᱛᱟᱦᱮᱱᱟ ᱱᱚᱝᱠᱟ, ᱟᱯᱮ ᱥᱮᱫ ᱪᱮᱫ ᱞᱮᱠᱟ?
ᱟᱞᱮ ᱥᱮᱫ ᱫᱚ ᱩᱱᱫᱚᱞᱮ ᱢᱟᱱᱟᱣᱮᱫ ᱠᱟᱱ ᱜᱮᱭᱟ ᱟᱞᱮ ᱫᱚ ᱞᱟᱹᱴᱩ ᱛᱮ᱾ ᱵᱮᱱᱟᱣ ᱠᱚᱞᱮ ᱮᱦᱚᱵ ᱟᱠᱟᱱᱟ ᱥᱴᱮᱠ ᱠᱚ
ᱟᱪᱪᱷᱟ
ᱞᱟᱴᱩ ᱛᱮᱜᱮ ᱞᱮ ᱠᱟᱹᱢᱤ ᱭᱮᱫᱟ᱾
ᱯᱨᱳᱜᱨᱟᱢ ᱨᱮ ᱡᱟᱦᱟᱱᱟᱜ ᱚᱨᱠᱮᱥᱴᱟᱨ ᱠᱚ ᱥᱮ ᱡᱟᱦᱟᱱᱟᱜ ᱮᱱᱮᱡ ᱥᱤᱨᱤᱧ ᱠᱚ ᱪᱮᱫ ᱠᱚᱯᱮ ᱫᱚᱦᱚ ᱠᱟᱫᱟ?
ᱮᱱᱮᱡ ᱥᱮᱨᱮᱧ ᱫᱚ ᱛᱟᱦᱮᱱᱟ᱾ ᱚᱱᱟ ᱵᱚᱪᱷᱚᱨ ᱵᱚᱪᱷᱚᱨ ᱜᱮ ᱢᱟᱱᱮ ᱛᱟᱦᱮᱸ ᱵᱟᱲᱟᱜᱼᱟ ᱚᱱᱟ ᱠᱚᱫᱚ᱾
ᱦᱮᱸ ᱜᱚᱢᱠᱮ ᱱᱮᱴᱣᱟᱨᱠ ᱡᱟᱱᱤᱡ ᱧᱟᱢᱮᱫ ᱛᱟᱢᱟ ᱟᱨᱦᱚ ᱟᱨ ᱢᱤᱫ ᱫᱷᱟᱣ ᱞᱟᱹᱭ ᱛᱟᱞᱟᱝ ᱢᱮ
ᱚ ᱢᱮᱱᱫᱟᱹᱧ ᱮᱱᱮᱡ ᱥᱮᱨᱮᱧ ᱠᱚᱫᱚ ᱛᱟᱦᱮᱱᱟ᱾
ᱟᱪᱪᱷᱟ ᱟᱨ ᱚᱱᱠᱟ ᱡᱟᱦᱟᱱᱟᱜ ᱚᱨᱠᱮᱥᱴᱨᱟ ᱠᱚᱫᱚ ᱵᱟᱝ ᱦᱩᱭᱩᱜᱼᱟ ᱮᱠᱷᱮᱱ ᱢᱟᱱᱮ ᱮᱱᱮᱡ ᱥᱮᱨᱮᱧ ᱥᱩᱢᱩᱝ ᱜᱮ ᱦᱟᱸᱜ᱾
ᱮᱱᱮᱡ ᱥᱮᱨᱮᱧᱠᱟ ᱢᱤᱴᱤᱱ ᱠᱚᱠᱚ ᱦᱩᱭ ᱚᱪᱚᱭᱟ ᱢᱤᱴᱤᱱ ᱵᱷᱟᱜᱟᱣ ᱛᱮ ᱚᱱᱠᱟ ᱧᱤᱫᱟᱹ ᱥᱮᱫ ᱪᱟᱵᱟᱜᱼᱟ, ᱚᱱᱠᱟ ᱫᱚᱥᱴᱟ ᱜᱟᱱ ᱧᱤᱫᱟᱹ
ᱚ ᱦᱳᱭ ᱦᱳᱭ ᱚᱱᱠᱟᱜᱮ ᱵᱮᱥᱟ ᱢᱟᱱᱮ ᱱᱚᱴᱟ ᱫᱚᱥᱴᱟ ᱛᱮ ᱡᱮᱢᱚᱱ ᱯᱨᱳᱜᱨᱟᱢ ᱠᱚ ᱢᱩᱪᱟᱹᱫᱚᱜ ᱪᱮᱫᱟᱜ ᱥᱮ ᱱᱟᱭᱤᱴ ᱯᱨᱳᱜᱨᱟᱢ ᱠᱚᱫᱚ ᱟᱵᱚᱣᱟᱜ ᱥᱟᱶᱛᱟ ᱨᱮ ᱢᱤᱫᱴᱮᱱ ᱵᱟᱡᱮ ᱤᱯᱷᱮᱠᱴ ᱦᱚᱸ ᱧᱩᱨ ᱫᱟᱲᱮᱭᱟᱜᱼᱟ ᱛᱚ ᱚᱱᱠᱟ ᱞᱮᱠᱟᱛᱮ ᱱᱤᱛᱚᱜ ᱢᱟᱠᱚ ᱢᱮᱱ ᱵᱟᱲᱟᱭᱮᱫ ᱡᱮ ᱟᱵᱚ ᱱᱟᱭᱤᱴ ᱯᱨᱳᱜᱨᱟᱢ ᱠᱚᱫᱚ ᱵᱚᱱ ᱵᱚᱱᱫᱚᱭᱟ ᱛᱚ ᱜᱟᱞᱚᱪ ᱠᱚᱫᱚ ᱴᱷᱤᱠ ᱜᱮᱭᱟ ᱱᱚᱴᱟ ᱫᱚᱥᱴᱟ ᱛᱮᱠᱚ ᱜᱟᱞᱚᱪ ᱟᱠᱷᱲᱟ ᱥᱮ ᱡᱟᱦᱟᱱᱟᱜ ᱮᱱᱮᱡ ᱥᱮᱨᱮᱧ ᱱᱟᱯᱟᱭ ᱜᱮᱭᱟ ᱟᱨ ᱦᱩᱞ ᱢᱟᱦᱟ ᱢᱟᱛᱚ ᱟᱵᱚᱣᱟᱜ ᱫᱚ ᱱᱚᱝᱠᱟ ᱨᱟᱹᱥᱠᱟᱹ ᱫᱤᱱ ᱢᱟ ᱵᱟᱝ ᱠᱟᱱ ᱟᱨ ᱫᱩᱠ ᱨᱮᱭᱟᱜ ᱫᱤᱱ ᱠᱟᱱ ᱛᱟᱵᱚᱱᱟ ᱛᱚ, ᱚᱱᱠᱟ ᱞᱮᱠᱟ ᱡᱩᱫᱤ ᱟᱵᱚ ᱵᱚᱱ ᱨᱟᱹᱥᱠᱟᱹᱭᱟ ᱛᱟᱦᱚᱞᱮ ᱟᱵᱚᱨᱮᱱ ᱠᱟᱹᱴᱤᱡ ᱜᱤᱫᱽᱨᱟᱹ ᱠᱚ ᱪᱮᱫ ᱠᱚ ᱥᱮᱬᱟᱭᱟ ᱡᱮ ᱦᱩᱞ ᱢᱟᱦᱟ ᱫᱚ ᱨᱟᱹᱥᱠᱟᱹ ᱨᱟᱹᱥᱠᱟᱹ ᱫᱤᱱ ᱠᱟᱱᱟ ᱦᱚᱸ ᱚᱱᱠᱟ ᱠᱚ ᱨᱟᱹᱥᱠᱟᱹᱭᱟ᱾ ᱛᱚ ᱱᱚᱣᱟ ᱨᱮᱱᱟᱜ ᱦᱚᱸᱚᱸ ᱠᱟᱹᱴᱤᱡ ᱟᱵᱚᱣᱟᱜ ᱪᱤᱱᱛᱟᱹ ᱨᱮᱭᱟᱜ ᱞᱟᱜᱟᱣ ᱵᱚᱱᱟ ᱚᱱᱟ ᱪᱤᱱᱛᱟᱹ ᱞᱟᱜᱟᱣ ᱫᱚᱨᱠᱟᱨ ᱠᱟᱱᱟ᱾
ᱵᱟᱝ ᱢᱟ ᱥᱮᱢ
ᱟᱯᱮ ᱚᱱᱟ ᱥᱩᱨ ᱥᱩᱯᱩᱨ ᱢᱩᱴᱷᱟᱹᱱ ᱠᱚ ᱢᱮᱱᱟᱜ ᱠᱚᱣᱟ ᱥᱮ ᱵᱟᱝ ᱥᱤᱫᱩ ᱠᱟᱹᱱᱩ ᱵᱤᱨᱵᱟᱱᱴᱟ ᱥᱤᱫᱩ ᱠᱟᱹᱱᱩ ᱨᱮᱱ
ᱢᱮᱱᱟᱜ ᱠᱚ ᱜᱮᱭᱟ ᱛᱮᱤᱦᱮᱧ ᱜᱟᱯᱟ ᱢᱟ ᱧᱮᱞ ᱵᱟᱲᱟᱭᱮᱫ ᱠᱚᱣᱟᱹᱧ ᱢᱟᱱᱮ ᱠᱷᱟᱹᱞᱤ ᱚᱱᱠᱟ ᱪᱟᱞᱟᱜ ᱨᱮᱦᱚᱸ ᱠᱚ ᱢᱟᱱᱮ
ᱦᱩᱸ ᱦᱩᱸ
ᱥᱤᱫᱩ ᱠᱟᱹᱱᱩ ᱱᱚᱰᱮ ᱢᱤᱴᱤᱤᱱ ᱱᱟᱜ ᱟᱸᱡᱚᱢ ᱫᱚ ᱵᱟᱠᱚ ᱟᱸᱡᱚᱢᱟ ᱠᱷᱟᱹᱞᱤ ᱢᱟᱱᱮ ᱫᱟᱬᱟ ᱵᱟᱲᱟᱭ ᱚᱠᱟ ᱥᱮᱫ ᱠᱩᱲᱤ ᱥᱟᱶᱛᱮ ᱚᱱᱠᱟᱜ ᱜᱮ ᱢᱟᱱᱮ ᱠᱚᱲᱟ ᱠᱚ ᱢᱮᱱᱟᱜ ᱠᱚᱣᱟ ᱟᱹᱣᱲᱤ ᱠᱚ ᱫᱟᱬᱟ ᱵᱟᱲᱟᱭᱟ
ᱮᱠᱟᱞ ᱮᱠᱟᱞ ᱮᱠᱟᱞ ᱱᱚᱣᱟ ᱫᱚ ᱟᱹᱰᱤ ᱥᱟᱹᱨᱤ ᱠᱟᱛᱷᱟ ᱜᱮᱢ ᱞᱟᱹᱭ ᱠᱮᱫᱟ ᱟᱨ ᱵᱟᱥᱛᱚᱵ ᱠᱟᱱ ᱜᱮᱭᱟ ᱱᱚᱣᱟ ᱫᱚ ᱢᱤᱫᱴᱮᱱ ᱟᱵᱚᱣᱟᱜ ᱥᱟᱶᱛᱟ ᱨᱮ ᱢᱟᱱᱮ ᱡᱟᱦᱟᱱᱟᱜ ᱡᱩ ᱛᱚ ᱦᱚᱳᱭᱛᱚ ᱟᱵᱚᱣᱟᱜ ᱞᱟᱹᱠᱛᱤᱭᱟᱱ ᱜᱟᱞᱢᱟᱨᱟᱣ ᱠᱚ ᱛᱟᱦᱮᱸᱱᱟ ᱵᱟᱝ ᱥᱟᱶᱛᱟ ᱨᱮᱭᱟᱜ ᱵᱟᱝ ᱡᱟᱦᱟᱸᱭ ᱜᱮ ᱡᱩᱫᱤ ᱩᱱ ᱚᱱᱠᱟᱱᱟᱜ ᱜᱟᱞᱚᱪ ᱮ ᱫᱚᱦᱚᱭᱟ ᱟᱨ ᱡᱩᱫᱤ ᱚᱱᱠᱟᱱᱟᱜ ᱯᱨᱳᱜᱨᱟᱢ ᱦᱩᱭᱩᱜ ᱠᱟᱱ ᱠᱷᱟᱱ ᱢᱮᱱ ᱵᱟᱝ ᱱᱚᱣᱟ ᱟᱵᱚᱨᱮᱱ ᱡᱩᱣᱟᱹᱱ ᱠᱚᱢᱟ ᱚᱱᱠᱟᱜ ᱜᱮ ᱟᱸ ᱡᱟᱦᱟᱸ ᱞᱮᱠᱟᱢ ᱞᱟᱹᱭ ᱠᱮᱫ ᱫᱚᱢᱮ ᱠᱚ ᱫᱟᱨᱟ ᱵᱟᱲᱟᱭᱟ ᱚᱱᱮ ᱞᱟᱹᱠᱛᱤᱭᱟᱜ ᱠᱟᱛᱷᱟ ᱠᱚᱦᱚᱸ ᱵᱟᱝ ᱚᱱᱟᱨᱮ ᱥᱩᱨ ᱫᱚ ᱵᱟᱝᱠᱚ ᱥᱩᱨᱩᱜᱼᱟ ᱩᱱᱠᱩ ᱫᱚ ᱠᱷᱟᱹᱞᱤ ᱢᱟᱱᱮ ᱪᱟᱞᱟᱜ ᱟᱠᱚ ᱫᱟᱬᱟᱱ ᱞᱟᱹᱜᱤᱫ ᱮᱭ ᱦᱟᱸᱰᱮ ᱱᱟᱰᱮ ᱱᱚᱜᱼᱚ ᱱᱚᱣᱟ ᱱᱚᱭ ᱡᱟᱦᱟᱸ ᱞᱮᱠᱟᱢ ᱞᱟᱹᱭ ᱠᱮᱫ ᱛᱚ ᱦᱚᱸᱜ-ᱚ ᱱᱚᱝᱠᱟ ᱜᱮ ᱱᱤᱛᱚᱜ ᱫᱚ ᱟᱹᱵᱚ ᱟᱵ ᱟᱞᱮ ᱱᱚᱣᱟ ᱠᱚᱨᱮ ᱦᱚᱸ ᱚᱱᱠᱟᱜᱮ ᱦᱟᱸᱜ ᱡᱟᱦᱟᱸᱱᱟᱜ ᱯᱨᱳᱜᱨᱟᱢ ᱠᱚ ᱦᱩᱭ ᱞᱮᱱ ᱠᱷᱟᱡ ᱟᱨ ᱡᱩᱫᱤ ᱡᱟᱦᱟᱸᱱᱟᱜ ᱢᱤᱴᱤᱝ ᱠᱚ ᱦᱩᱭᱩᱜᱼᱟ ᱛᱟᱦᱚᱞᱮ ᱩᱱᱠᱩ ᱫᱚ ᱚᱱᱠᱟ ᱪᱟᱞᱟᱜ ᱟᱠᱚ ᱫᱟᱬᱟᱱ ᱞᱟᱹᱜᱤᱫ ᱠᱚ ᱪᱟᱞᱟᱜᱼᱟ ᱡᱟᱦᱟᱸ ᱞᱮᱠᱟᱢ ᱞᱟᱹᱭ ᱠᱮᱜ ᱦᱸ
ᱧᱩᱛᱩᱢ ᱛᱮᱫ ᱧᱩᱛᱩᱢ ᱛᱮᱫ ᱚᱲᱟᱜ ᱠᱚᱨᱮ ᱞᱟᱹᱭ ᱦᱚᱴᱚ ᱠᱟᱜᱼᱟ ᱢᱤᱴᱤᱝ ᱟᱸᱡᱚᱢ ᱥᱮ ᱚᱠᱟ ᱥᱮᱫ ᱦᱟᱸᱜ ᱦᱟᱸᱰᱮ ᱫᱚ ᱚᱠᱟᱨᱮ ᱚᱸᱰᱮ ᱫᱚ ᱵᱟᱢ ᱧᱟᱢᱮᱭᱟ
ᱦᱳᱭ ᱮᱠᱟᱞ ᱮᱠᱟᱞ ᱢᱟᱱᱮ ᱚᱲᱟᱜ ᱨᱮᱫᱚ ᱦᱟᱸᱜᱼᱮ ᱞᱟᱹᱭᱟ ᱡᱮ ᱢᱤᱴᱤᱝ ᱢᱮᱱᱟᱜᱼᱟ ᱱᱚᱝᱠᱟ ᱢᱤᱴᱤᱝ ᱦᱟᱱᱮᱸ ᱦᱟᱝᱠᱟ ᱢᱤᱴᱤᱝ ᱢᱮᱱᱠᱷᱟᱱ ᱩᱱᱤ ᱦᱟᱸᱜ ᱚᱠᱟ ᱢᱤᱴᱤᱝ ᱠᱚᱨᱮ ᱪᱚ ᱦᱟᱸᱜ ᱚᱠᱟ ᱥᱮᱫ ᱮ ᱫᱟᱬᱟ ᱵᱟᱲᱟᱭ ᱠᱟᱱᱟ ᱮᱫᱚᱢ ᱡᱚᱛᱷᱟᱛ ᱜᱮ ᱮᱠᱚᱢ ᱞᱟᱹᱭᱮᱛ ᱛᱟᱞᱟᱝᱟ
ᱟᱯᱮ ᱥᱮ ᱫᱚ ᱾
ᱟᱪᱪᱷᱟ ᱚᱱᱛᱮ ᱟᱯᱮ ᱥᱮᱫ ᱫᱚ ᱜᱚᱝᱠᱮ ᱛᱟᱦᱚᱞᱮ ᱚᱱᱟ ᱛᱚᱞᱟ ᱠᱚᱫᱚ ᱟᱯᱷᱚᱨ ᱠᱚᱫᱚ ᱯᱮ ᱫᱷᱩᱨᱟᱹᱣᱱᱟ ᱥᱮ ᱟᱹᱣᱨᱤ
ᱟᱞᱮ ᱥᱮᱫ ᱫᱚᱞᱮ ᱟᱯᱷᱚᱨ ᱵᱟᱲᱟ ᱠᱮᱫᱟ ᱛᱟ ᱦᱚᱸ ᱡᱩᱞᱟᱭ ᱪᱮᱛᱟᱱ ᱠᱷᱚᱡ ᱞᱮ ᱥᱴᱟᱴᱼᱟ ᱨᱚᱦᱚᱭ ᱠᱚ
ᱦᱩᱸ ᱦᱩᱸ
ᱟᱯᱮ ᱥᱮ ᱵᱟᱝ
ᱟᱞᱮ ᱥᱮᱫ ᱢᱟ ᱛᱚᱞᱟ ᱠᱚᱥᱮ ᱟᱯᱚᱨ ᱠᱚ ᱢᱟᱞᱮ ᱜᱤᱰᱤ ᱟᱠᱟᱫ ᱟᱨ ᱚᱢᱚᱱ ᱦᱚᱸ ᱚᱢᱚᱱ ᱧᱚᱜ ᱠᱟᱱᱟ ᱟᱫᱚ ᱦᱟᱸᱜ ᱢᱚᱴᱟᱢᱩᱴᱤ ᱦᱩᱭᱱᱟ ᱯᱩᱱ ᱫᱤᱱ ᱦᱮᱸ ᱯᱮ ᱫᱤᱱ ᱦᱩᱭᱱᱟ ᱫᱟᱜ ᱦᱚᱸ ᱵᱟᱭ ᱫᱟᱜ ᱠᱟᱫᱟ ᱟᱨ ᱮᱛᱚ ᱥᱤᱛᱩᱝ ᱠᱟᱱᱟ ᱢᱟᱱᱮ ᱞᱟᱹᱴᱩ ᱦᱚᱸ ᱵᱟᱭ ᱞᱟᱹᱴᱩ ᱚᱪᱚᱣᱟᱜ ᱠᱟᱱᱟ ᱟᱨ ᱡᱟᱦᱟᱸ ᱠᱚ ᱮᱨ ᱦᱩᱭ ᱠᱟᱱᱟ ᱢᱚᱸᱡᱽ ᱛᱮ ᱚᱢᱚᱱ ᱦᱚᱸ ᱵᱟᱝ ᱚᱢᱚᱱ ᱠᱟᱱᱟ ᱫᱟᱜ ᱡᱟᱹᱲᱤ ᱵᱟᱹᱱᱩᱜ ᱛᱮ ᱟᱨ ᱡᱟᱦᱟᱸ ᱠᱚ ᱚᱢᱚᱱ ᱠᱟᱱ ᱨᱮᱦᱚᱸ ᱚᱱᱟ ᱠᱚᱫᱚ ᱥᱤᱛᱩᱝ ᱛᱮ ᱢᱟᱱᱮ ᱨᱟᱸᱡᱟᱜ ᱠᱟᱱᱟ ᱛᱚ ᱚᱵᱚᱥᱛᱷᱟ ᱠᱷᱩᱵ ᱠᱷᱟᱨᱟᱯ ᱛᱮᱦᱮᱧ ᱜᱟᱯᱟ ᱵᱟᱭ ᱫᱟᱜᱽ ᱞᱮ ᱦᱟᱸᱜ ᱟᱨᱚ ᱦᱟᱸᱜ ᱚᱱᱟ ᱠᱚ ᱪᱮᱫ ᱞᱮᱠᱟ ᱪᱚ ᱚᱵᱚᱥᱛᱷᱟ ᱦᱩᱭᱩᱜᱼᱟ ᱦᱟᱸᱜ ᱛᱟᱦᱮ ᱛᱟᱦᱞᱮ ᱟᱯᱮ ᱥᱮᱫ ᱫᱚ ᱚᱱᱛᱮ ᱫᱟᱜ ᱨᱮᱱᱟᱜ ᱵᱮᱵᱚᱥᱛᱷᱟ ᱠᱚᱫᱚ ᱵᱷᱟᱹᱜᱤ ᱜᱮ ᱢᱮᱱᱟᱜᱼᱟ ᱥᱮ ᱪᱮᱫ
ᱫᱟᱜ ᱫᱚ ᱡᱟᱹᱯᱤᱫ ᱫᱟᱜ ᱢᱮᱱᱟᱜ ᱛᱟᱞᱮᱭᱟ ᱟᱨᱦᱚᱸ ᱚᱱᱠᱟ ᱵᱳᱨᱤᱝ ᱠᱚ ᱯᱩᱭ ᱞᱮ ᱞᱟᱜᱟᱣ ᱵᱟᱲᱟ ᱟᱠᱟᱫᱟ ᱵᱟᱠᱷᱟᱱ ᱥᱮᱨᱢᱟ ᱫᱟᱜ ᱛᱮ ᱛᱤᱦᱮᱧ ᱜᱟᱯᱟ ᱢᱟᱱᱮ ᱮᱠᱫᱚᱢ ᱟᱞᱚᱢ ᱟᱥᱚᱜᱼᱟ ᱢᱤᱫ ᱜᱟᱹᱲᱤ ᱛᱮ ᱫᱟᱜᱼᱟ ᱥᱚᱢᱚᱭ ᱨᱮ ᱢᱟᱱᱮ ᱫᱟᱦᱟ ᱛᱟᱭᱚᱢ ᱫᱟᱜᱼᱟ ᱥᱤᱡᱮᱱ ᱨᱮᱦᱚᱸ ᱵᱟᱭ ᱫᱟᱜᱼᱟ ᱫᱟ ᱫᱤᱱ ᱜᱟ ᱯᱟᱲᱦᱟᱣ ᱢᱮ ᱟᱫᱚ ᱡᱟᱯᱟᱡ ᱫᱟᱜ ᱠᱚ ᱥᱩᱨᱩᱭ ᱛᱟᱦᱮᱸᱱᱟᱜ ᱛᱮ ᱾
ᱚ ᱛᱟᱦᱚᱞᱮ ᱟᱯᱮᱥᱮᱫ ᱫᱚ ᱦᱟᱸᱜ ᱚᱱᱠᱟ ᱢᱟᱱᱮ ᱚᱥᱩᱵᱤᱫᱟ ᱫᱚ ᱵᱟᱝ ᱦᱩᱭᱩᱜᱼᱟ ᱵᱟᱭ ᱫᱟᱜᱽ ᱨᱮᱦᱚᱸ ᱢᱟᱱᱮ ᱡᱟᱦᱟᱸ ᱛᱤᱱᱟᱹᱜ ᱨᱚᱦᱚᱭ ᱦᱚᱸᱯᱮ ᱫᱟᱲᱮᱭᱟᱜ ᱜᱮᱭᱟ ᱫᱟᱜ ᱠᱚ ᱵᱮᱵᱚᱥᱛᱷᱟ ᱢᱮᱱᱟᱜᱼᱟ ᱟᱞᱮ ᱥᱮᱫ ᱢᱟ ᱚᱱᱠᱟ ᱟᱞᱮᱫᱚ ᱪᱟᱥ ᱵᱚᱫᱚ ᱢᱟᱱᱮ ᱥᱮᱨᱢᱟ ᱨᱮ ᱫᱟᱜ ᱵᱚᱨᱥᱟ ᱨᱮᱞᱮ ᱪᱟᱥ ᱛᱟᱦᱮᱸᱱᱟ ᱴᱷᱤᱠᱴᱷᱟᱠ ᱦᱩᱭᱩᱜᱼᱟ ᱟᱞᱮ ᱛᱮᱫ ᱫᱚ ᱦᱟᱸᱜ ᱪᱟᱥ ᱵᱟᱭ ᱵᱟᱹᱱᱩᱜᱼᱟ ᱜᱟᱹᱰᱭᱟᱹ ᱠᱚᱦᱚᱸ ᱢᱮᱱᱟᱜ ᱟᱠᱟᱫᱟ ᱟᱫᱚ ᱠᱟᱹᱴᱤᱡ ᱠᱟᱹᱴᱤᱡ ᱜᱮᱭᱟ ᱚᱱᱟ ᱠᱚᱨᱮ ᱦᱚᱸ ᱫᱟᱜ ᱫᱚ ᱵᱟᱝ ᱛᱟᱦᱮᱸᱱᱟ ᱫᱟᱜ ᱯᱮᱨᱮᱡ ᱠᱚ ᱨᱮ ᱦᱚᱸ ᱵᱟᱝ ᱠᱚ ᱮᱢ ᱞᱟᱹᱜᱤᱫᱚᱜᱼᱟ ᱦᱟᱹᱠᱩ ᱠᱚ ᱪᱟᱥ ᱠᱚᱣᱟ ᱛᱚ ᱢᱟᱱᱮ ᱡᱟ ᱪᱟᱥᱫᱚ ᱟᱞᱮᱫᱚ ᱨᱤᱢᱤᱞ ᱫᱟᱜ ᱵᱷᱚᱨᱥᱟ ᱨᱮᱜᱮ ᱱᱚᱛᱮᱫ ᱫᱚ ᱟᱹᱰᱤ ᱚᱥᱩᱵᱤᱫᱟ
ᱨᱤᱢᱤᱞ ᱫᱟᱜ ᱛᱮᱫᱚ ᱢᱟᱱᱮ ᱟᱹᱰᱤ ᱟᱥᱵᱷᱚᱨᱥᱟ ᱛᱟᱦᱮᱱᱟ ᱵᱟᱝ ᱥᱚᱢᱚᱭ ᱨᱮ ᱢᱟᱱᱮ ᱥᱤᱡᱤᱱ ᱨᱮᱦᱚᱸ ᱵᱟᱭ ᱫᱟᱜᱟ ᱥᱚᱢᱢᱚᱭᱨᱮ ᱞᱟᱦᱟᱨᱮᱭ ᱫᱟᱠᱟ ᱥᱚᱢᱚᱭᱨᱮ ᱢᱟᱱᱮ ᱟᱹᱰᱤ ᱛᱟᱭᱚᱢᱮᱭ ᱫᱟᱠᱟ
ᱦᱳᱭ ᱱᱚᱜᱼᱚ ᱱᱚᱣᱟ ᱛᱮᱱᱫᱚ ᱟᱹᱰᱤ ᱚᱥᱩᱵᱤᱫᱷᱟ ᱠᱟᱱ ᱜᱮᱭᱟ ᱛᱤᱥᱮ ᱡᱟᱭᱜᱟ ᱠᱚᱭᱚᱜ ᱨᱮ ᱛᱟᱦᱮᱱ ᱢᱮ ᱟᱨ ᱱᱚᱜᱼᱚ ᱱᱚᱝᱠᱟ ᱟᱯᱷᱚᱨ ᱵᱟᱲᱟ ᱦᱩᱭ ᱠᱟᱱᱟ ᱟᱨ ᱥᱤᱛᱩᱝ ᱛᱮ ᱤᱭᱟᱹᱜ ᱠᱟᱱᱟ ᱟᱨ ᱱᱚᱣᱟ ᱟᱫᱚᱢᱟ ᱵᱟᱝ ᱚᱢᱚᱱᱚᱜ ᱠᱟᱱᱟ ᱛᱚᱵᱮ ᱢᱟᱱᱮ ᱟᱹᱰᱤ ᱚᱥᱩᱵᱤᱫᱟ ᱵᱩᱡᱷᱟᱹᱜ ᱠᱟᱱᱟ ᱟᱨ ᱫᱟᱜ ᱟᱥᱮ ᱵᱟᱝ ᱱᱮᱥ ᱫᱚ ᱠᱳᱱᱳ ᱢᱟᱱᱮ ᱚᱱᱠᱟ ᱵᱷᱟᱜᱤ ᱤᱭᱟᱹ ᱫᱚ ᱵᱟᱝ ᱧᱮᱞᱚᱜ ᱠᱟᱱᱟ ᱵᱟᱝᱠᱷᱟᱱ ᱫᱚ ᱤᱧ ᱫᱤᱥᱟᱹᱭᱟᱹᱧ ᱫᱤᱱ ᱠᱟᱞᱚᱢ ᱫᱚ ᱦᱟᱸᱜ ᱯᱳᱭᱞᱳ ᱟᱥᱟᱲ ᱵᱟᱨ ᱯᱮ ᱫᱤᱱ ᱠᱷᱚᱱᱜᱮ ᱦᱟᱸᱜ ᱱᱚᱛᱮ ᱫᱚ ᱫᱷᱩᱨᱟᱹᱣ ᱵᱟᱲᱟ ᱞᱮᱱᱟᱠᱚ ᱥᱤ ᱠᱚ ᱨᱚᱦᱚᱭ ᱠᱚᱦᱟᱸᱜ ᱢᱤᱫ ᱵᱟᱨᱭᱟ
ᱦᱮᱸ
ᱟᱨ ᱱᱮᱥ ᱢᱟᱛᱚ ᱱᱚᱜᱼᱚᱭ ᱦᱟᱸᱜ ᱟᱥᱟᱲ ᱨᱮᱭᱟᱜ ᱵᱟᱨᱫᱤᱱ ᱦᱩᱭᱱᱟ ᱮᱠᱷᱚᱱᱳ ᱠᱳᱱᱳ ᱫᱟᱜ ᱨᱮᱭᱟᱜ ᱚᱱᱠᱟ ᱤᱭᱟᱹ ᱫᱚ ᱵᱟᱝ ᱵᱩᱡᱷᱟᱹᱜ ᱠᱟᱱᱟ ᱡᱮ ᱫᱟᱜ ᱤᱫᱤᱭᱟ ᱥᱮ ᱚᱱᱠᱟ ᱠᱳᱱᱳ ᱟᱵᱚᱦᱟᱣᱟ ᱜᱮ ᱵᱟᱝ ᱧᱟᱢᱚᱜ ᱠᱟᱱᱟ
ᱛᱚᱵᱮ ᱟᱯᱮ ᱫᱚ ᱪᱮᱫ ᱠᱚᱯᱮ ᱪᱟᱥᱟ ᱪᱟᱥ ᱵᱟᱲᱟᱭᱟ ᱚᱱᱠᱟ ᱚᱱᱛᱮ ᱫᱚ ᱡᱟᱹᱥᱛᱤ
ᱟᱞᱮᱫᱚ ᱚᱱᱠᱟ ᱥᱚᱵᱽᱡᱤ ᱦᱚᱸ ᱵᱟᱞᱮ ᱪᱟᱥᱟ ᱢᱟᱱᱮ ᱫᱟᱜ ᱨᱮᱱᱟᱜ ᱚᱵᱚᱥᱛᱷᱟ ᱠᱷᱩᱵ ᱠᱷᱟᱨᱟᱯ ᱥᱮ ᱫᱟᱜ ᱵᱟᱝ ᱧᱟᱢᱚᱜᱼᱟ ᱡᱟᱦᱟᱸᱭ ᱠᱩ ᱪᱟᱥᱟ ᱥᱚᱵᱡᱤ ᱛᱚ ᱢᱤᱫᱴᱮᱱ ᱠᱷᱮᱛ ᱨᱮ ᱢᱟᱱᱮ ᱫᱩᱞ ᱫᱟᱜ ᱵᱟᱧᱪᱟᱣ ᱞᱮᱠᱟ ᱡᱟᱦᱟᱸᱛᱮ ᱫᱩᱞ ᱠᱟᱛᱮᱢ ᱵᱟᱧᱪᱟᱣ ᱫᱟᱲᱮᱭᱟᱜ ᱚᱱᱠᱟ ᱚᱱᱟ ᱨᱟᱵᱟᱝ ᱫᱤᱱ ᱛᱷᱚᱲᱟ ᱛᱷᱚᱲᱟ ᱪᱟᱥ ᱱᱤᱡᱮ ᱡᱚᱢ ᱞᱟᱹᱜᱤᱫ ᱜᱮ ᱪᱟᱥ ᱫᱟᱜ ᱵᱟᱲᱟ ᱦᱩᱭᱩᱜ ᱛᱟᱦᱮᱱᱟ ᱟᱨ ᱵᱟᱹᱠᱤ ᱫᱚ ᱱᱚᱜ ᱱᱚᱝᱠᱟ ᱦᱳᱲᱩ ᱟᱨ ᱦᱳᱲᱩ ᱦᱚᱸ ᱨᱤᱢᱤᱞ ᱫᱟᱜ ᱵᱷᱚᱨᱥᱟ ᱟᱯᱮ ᱫᱚ ᱚᱱᱛᱮ ᱪᱮᱫ ᱠᱚᱯᱮ ᱪᱟᱥᱟ
ᱟᱞᱮ ᱫᱚ ᱪᱟᱥ ᱫᱚᱞᱮ ᱪᱟᱥ ᱜᱮᱭᱟ ᱢᱟᱱᱮ ᱚᱱᱠᱟᱜᱮ ᱟᱹᱰᱤ ᱨᱚᱠᱚᱢ ᱛᱮᱱᱟᱜ ᱦᱩᱲᱩᱞᱮ ᱪᱟᱥᱟ ᱟᱨᱦᱚᱸ ᱚᱱᱠᱟ ᱜᱮ ᱛᱩᱲᱤ ᱛᱤᱞᱢᱤᱧ ᱠᱚ ᱜᱩᱦᱩᱢ ᱠᱚ ᱟᱨᱦᱚᱸ ᱢᱟᱱᱮ ᱱᱚᱛᱮ ᱢᱟ ᱢᱟᱱᱮ ᱡᱟᱹᱥᱛᱤ ᱢᱟ ᱪᱟ ᱠᱚ ᱪᱟᱥᱟ ᱵᱟᱝ ᱟᱥᱟᱢ ᱟᱥᱟᱢ ᱯᱟᱲᱟᱜ ᱠᱟᱱ
ᱚ ᱟᱪᱪᱷᱟ ᱟᱯᱮᱫᱚ ᱚᱱᱛᱮ ᱟᱥᱟᱢ ᱫᱤᱥᱚᱢ ᱥᱮᱫ ᱯᱟᱲᱟᱜ ᱠᱟᱱᱟ
ᱦᱮᱸ ᱟᱥᱟᱢ
ᱟᱪᱪᱷᱟ ᱟᱪᱪᱷᱟᱸᱸ ᱛᱟᱦᱚᱞᱮ ᱛᱚ ᱟᱯᱮ ᱫᱚ ᱦᱟᱸᱜ ᱚᱱᱛᱮ ᱫᱚ ᱦᱟᱸᱜ ᱟᱪᱪᱷᱟ ᱦᱟᱸᱜ ᱡᱟᱦᱟᱸ ᱴᱷᱤᱠ ᱴᱷᱤᱠ ᱚᱱᱟ ᱫᱚ ᱜᱚᱢᱠᱮ ᱪᱮᱫ ᱞᱮᱠᱟ ᱠᱚᱯᱮ ᱪᱟᱥ ᱛᱟᱦᱮᱱᱟ ᱢᱟᱱᱮ
ᱪᱟ ᱫᱚ ᱢᱚᱸᱡᱽ ᱛᱮᱫᱚ ᱵᱟᱹᱞᱤᱧ ᱵᱟᱰᱟᱭᱟ ᱛᱟᱦᱚᱸ ᱚᱱᱮ ᱡᱟᱦᱟᱸᱞᱤᱧ ᱵᱟᱰᱟᱭ ᱞᱤᱧ ᱞᱟᱹᱭᱟᱢᱟ
ᱦᱩᱸ ᱦᱩᱸ
ᱪᱟ ᱫᱚ ᱨᱚᱦᱚᱭᱟᱠᱚ ᱢᱟᱱᱮ ᱨᱚᱦᱚᱭ ᱠᱟᱛᱮᱮᱫ ᱚᱱᱠᱟ ᱠᱚ ᱦᱟᱨᱟ ᱞᱮᱱᱠᱟᱱᱡ ᱥᱤᱫ ᱛᱟᱠᱚ ᱚᱱᱠᱟ ᱵᱟᱞᱮ ᱵᱟᱞᱮ ᱟᱛᱮᱫ
ᱥᱟᱠᱟᱢ
ᱦᱮᱸ ᱥᱟᱠᱟᱢ ᱛᱮᱫ ᱠᱚ ᱥᱤᱫᱟ ᱟᱨᱦᱚᱸ ᱢᱟᱱᱮ ᱚᱱᱟ ᱠᱚ ᱟᱨᱦᱚᱸᱠᱚ ᱠᱷᱟᱛᱨᱟᱭᱟ ᱚᱱᱠᱟ ᱜᱟᱸᱰᱤ ᱛᱮᱠᱚ ᱠᱷᱟᱛᱨᱟᱭᱟ ᱪᱚᱴ ᱨᱮ ᱥᱟᱠᱟᱢ ᱛᱮ ᱚᱱᱟ ᱟᱨᱦᱚᱸ ᱚᱱᱟ ᱠᱚ ᱠᱷᱟᱛᱨᱟ ᱞᱮᱠᱷᱟᱡ ᱟᱨᱦᱚᱸ ᱵᱟᱞᱮ ᱥᱟᱜᱮᱱᱚᱜᱼᱟ ᱵᱟᱝ
ᱦᱩᱸ ᱦᱩᱸ ᱦᱩᱸ
ᱚᱱᱟ ᱥᱟᱜᱮᱱ ᱞᱮᱱᱠᱷᱟᱱ ᱟᱨᱦᱚᱸ ᱚᱱᱟ ᱠᱚ ᱤᱭᱟᱹ ᱵᱚᱸᱜᱟ ᱠᱚ ᱤᱫᱤᱭᱟ ᱟᱨᱦᱚᱸ ᱟᱨᱦᱚᱸ ᱚᱱᱠᱟ ᱜᱮ ᱪᱚᱴᱠᱚ ᱠᱷᱟᱛᱨᱟᱭᱟ ᱢᱟᱱᱮ ᱚᱱᱠᱟ ᱰᱟᱭᱨᱮᱠᱴ ᱢᱤᱫ ᱫᱚᱢ ᱢᱤᱫ ᱫᱚᱢ ᱪᱟᱥ ᱠᱟᱛᱮᱫ ᱢᱟᱱᱮ ᱢᱤᱫ ᱫᱚᱢ ᱦᱚᱴᱮᱡ ᱤᱫᱤ ᱠᱟᱛᱮᱫ ᱢᱟᱱᱮ ᱵᱟᱠᱚ ᱢᱟᱜ ᱩᱛᱟᱹᱨᱟ ᱫᱟᱨᱮ ᱫᱚ
ᱚ ᱟᱪᱪᱷᱟ ᱚᱱᱟ ᱫᱟᱨᱮ ᱡᱚᱠᱷᱚᱱ ᱠᱚ ᱨᱚᱦᱚᱭᱟ ᱢᱟᱱᱮ ᱚᱱᱟ ᱫᱟᱨᱮ ᱨᱮᱭᱟᱜ ᱤᱛᱟᱹ ᱧᱟᱢᱚᱜᱼᱟ ᱥᱮ ᱰᱟᱹᱨ ᱨᱚᱦᱚᱭ ᱦᱩᱭᱩᱜᱼᱟ ᱱᱚᱜᱼᱚ ᱱᱚᱣᱟ ᱦᱟᱸᱜ ᱠᱟᱹᱴᱤᱡ ᱡᱩᱫᱤ ᱵᱟᱲᱟᱭ ᱞᱮᱱ ᱠᱷᱟᱱᱡ ᱫᱚ ᱞᱟᱹᱭ ᱢᱮ
ᱫᱟᱨᱮ ᱫᱟᱨᱮ ᱨᱮᱜᱮ ᱠᱚ ᱨᱚᱦᱚᱭᱟ ᱚᱱᱠᱟ ᱤᱛᱟᱹ ᱫᱚ ᱵᱟᱝ ᱧᱟᱢᱚᱜᱼᱟ
ᱦ ᱟᱪᱪᱷᱟ ᱫᱟᱨᱮ ᱛᱮᱫ ᱠᱚ ᱨᱚᱦᱚᱭᱟ ᱟᱨ ᱵᱟᱝᱠᱷᱟᱱ ᱡᱟᱦᱟᱸ ᱦᱩᱲᱩ ᱠᱚᱵᱚᱱ ᱨᱚᱦᱚᱭᱟ ᱦᱩᱲᱩ ᱫᱚ ᱡᱮᱢᱚᱱ ᱤᱛᱟᱹ ᱛᱟᱦᱮᱱᱟ ᱟᱨᱵᱚᱱ ᱟᱯᱚᱨ ᱠᱮᱫ ᱜᱮ ᱛᱟᱨᱯᱚᱨ ᱵᱚᱱ ᱨᱚᱦᱚᱭᱟ ᱟᱪᱪᱷᱟ ᱚᱱᱮ ᱫᱚ ᱢᱟᱱᱮ ᱫᱟᱨᱮ ᱛᱮᱫ ᱜᱮ ᱨᱚᱦᱚᱭ ᱠᱟᱛᱮᱫ ᱚᱱᱠᱟ ᱮ ᱥᱟᱠᱟᱢᱮᱱ ᱜᱮ ᱰᱟᱹᱨ ᱞᱟᱹᱴᱩᱭᱮᱱ ᱜᱮᱭᱟ ᱵᱟᱝ
ᱦᱩᱸ
ᱦᱩᱸ
ᱪᱟᱣᱞᱮ ᱟᱨᱦᱚᱸ ᱚᱱᱠᱟ ᱡᱚᱱᱰᱨᱟ ᱠᱚ ᱛᱟᱦᱮᱱ ᱜᱮ ᱡᱚᱱᱰᱨᱟ ᱦᱚᱸ ᱢᱟᱱᱮ ᱡᱷᱛᱤ ᱵᱟᱞᱮ ᱨᱚᱦᱚᱭᱟ ᱚᱱᱠᱟ ᱜᱚᱲᱚᱢ ᱵᱟᱠᱚ ᱦᱤᱡᱩᱜ ᱠᱟᱱᱟ ᱵᱟᱝ ᱟᱞᱮ ᱥᱮᱫ
ᱟᱪᱪᱷᱟ ᱟᱪᱪᱷᱟ ᱟᱹᱰᱤ ᱛᱟᱦᱚᱞᱮ ᱡᱟᱹᱥᱛᱤ ᱜᱮ ᱢᱮᱱᱟᱜ ᱠᱚᱣᱟ ᱟᱯᱮ ᱚᱱᱛᱮ ᱫᱚ ᱜᱚᱲᱚᱢ ᱵᱟ ᱛᱟᱠᱚ
ᱢᱮᱱᱟᱜ ᱠᱚᱜᱮᱭᱟ ᱢᱮᱱᱟᱜ ᱫᱚ
ᱛᱟᱦᱚᱞᱮ ᱛᱚ ᱡᱟᱹᱱᱤᱡ ᱵᱤᱨ ᱫᱤᱥᱚᱢ ᱧᱚᱜ ᱠᱟᱱ ᱛᱟᱯᱮᱜ ᱜᱮ ᱵᱟᱝᱸ
ᱤᱱᱟᱹᱜ ᱫᱚ ᱵᱟᱝ ᱵᱤᱨᱨᱟ ᱢᱟᱱᱮ ᱛᱟᱨᱦᱚᱸ ᱢᱮᱱᱟᱜ ᱠᱚᱜᱮᱭᱟ ᱢᱮᱱᱟᱜ ᱫᱚ
ᱩᱸ
ᱚᱱᱛᱮ ᱟᱞᱮ ᱥᱮᱫ ᱢᱟᱱᱮ ᱮᱱᱛᱮ ᱡᱟᱹᱥᱛᱤ ᱵᱤᱨ ᱵᱟᱹᱱᱩᱜᱼᱟ ᱢᱟᱱᱮ ᱵᱤᱨ ᱢᱮᱱᱟᱜ ᱜᱮᱭᱟ ᱚᱱᱠᱟ ᱵᱩᱨᱩ ᱠᱚᱫᱚ ᱵᱟᱹᱱᱩᱜᱼᱟ
ᱚ ᱛᱟᱦᱚᱞᱮ ᱚᱱᱟ ᱠᱚᱨᱮ ᱢᱟᱱᱮ ᱚᱱᱠᱟ ᱡᱟᱭᱜᱟ ᱠᱚᱨᱮᱜᱮ ᱩᱱᱠᱩ ᱫᱚᱠᱚ ᱛᱟᱦᱮᱱᱟ ᱢᱟᱱᱮ ᱥᱟᱺᱜᱤᱧ ᱧᱚᱜ ᱦᱳᱭᱛᱚ ᱟᱯᱮ ᱥᱩᱨ ᱥᱟᱺᱜᱤᱧ ᱚᱱᱟ ᱠᱚᱨᱮᱜᱮ ᱦᱟᱝ
ᱦᱩᱸ
ᱚᱲᱟᱜ ᱥᱩᱨ ᱨᱮ ᱢᱟᱱᱮ ᱡᱟᱦᱟᱱᱟᱜ ᱵᱚᱥᱛᱩ ᱪᱟᱥ ᱞᱮᱠᱷᱟᱡ ᱚᱱᱠᱟ ᱡᱚᱱᱰᱨᱟ ᱠᱚ ᱢᱟᱱᱮ ᱡᱟᱦᱟᱸ ᱦᱚᱰᱤ ᱮᱢ ᱪᱟᱥ ᱠᱟᱜᱼᱟ ᱧᱤᱫᱟᱹ ᱦᱚᱸ ᱢᱟᱱᱮ ᱢᱚᱡᱽ ᱛᱮ ᱵᱟᱢ ᱜᱤᱛᱤᱡ ᱯᱟᱲᱟᱜᱼᱟ ᱡᱚᱸᱰᱨᱟ ᱠᱷᱟᱹᱛᱤᱨ ᱠᱷᱟᱹᱛᱤᱨ ᱛᱮ ᱦᱚᱨᱦᱚ ᱠᱟᱜ ᱢᱮ ᱟᱨ ᱦᱚᱸ ᱢᱟᱱᱮ ᱚᱠᱟ ᱞᱮᱠᱟᱭ ᱤᱭᱟᱹ ᱞᱮᱫᱟ ᱠᱷᱟᱡ ᱢᱟᱱᱮ ᱚᱲᱟᱜ ᱨᱮᱱᱟᱜ ᱦᱩᱲᱩ ᱠᱩ ᱦᱳᱲᱳ ᱠᱚᱠᱚ ᱡᱚᱢᱟ ᱞᱮᱵᱮᱫ ᱚᱲᱮᱡᱟᱠ ᱚᱲᱟᱜ ᱠᱩ ᱦᱚᱲ ᱠᱚ ᱢᱟᱱᱮ ᱵᱚᱛᱚᱨ ᱜᱮᱭᱟ ᱵᱟᱝ
ᱦᱳᱭ ᱦᱳᱭ ᱦᱳᱭ
ᱪᱮᱫ ᱠᱚᱛᱮᱢ ᱛᱮᱱ ᱜᱚᱡ ᱞᱮᱱ ᱠᱷᱟᱡ ᱚᱱᱠᱟ ᱜᱮᱠᱚ ᱵᱟᱹᱲᱤᱡ ᱵᱟᱲᱟᱭᱱᱟ ᱚᱱᱠᱟ ᱠᱚ ᱜᱚᱡ ᱵᱟᱲᱟᱭᱮᱱᱟ ᱢᱟᱱᱮ ᱦᱚᱲ ᱠᱚ
ᱩᱸ
ᱚᱱᱟᱛᱮ ᱢᱟᱱᱮ ᱡᱟᱹᱥᱛᱤ ᱚᱲᱟᱜ ᱥᱩᱨ ᱠᱚᱨᱮ ᱫᱚ ᱚᱱᱠᱟ ᱫᱚ ᱵᱟᱠᱚ ᱪᱟᱥ ᱵᱟᱲᱟᱭᱟ
ᱚ ᱟᱞᱮ ᱱᱚᱛᱮ ᱫᱚ ᱦᱟᱸᱜ ᱚᱱᱠᱟ ᱦᱟᱲᱟᱢ ᱵᱟ ᱛᱚ ᱠᱚᱫᱚ ᱮᱠᱟᱞᱜ ᱵᱟᱹᱱᱩᱜ ᱠᱚᱣᱟ ᱟᱞᱮ ᱫᱚ ᱮᱢᱚᱱ ᱡᱟᱭᱜᱟ ᱨᱮ ᱢᱮᱱᱟᱜ ᱞᱮᱭᱟ ᱢᱟᱱᱮ ᱟᱨ ᱚᱱᱠᱟ ᱴᱟᱣᱩᱱ ᱠᱚᱦᱚᱸ ᱩᱱᱟᱹᱜ ᱵᱟᱝ ᱠᱟᱱᱟ ᱟᱹᱛᱩ ᱫᱤᱥᱚᱢ ᱜᱮ ᱠᱟᱱᱟ ᱟᱨ ᱵᱤᱨ ᱵᱩᱨᱩ ᱦᱚᱸ ᱵᱟᱹᱱᱩᱜᱼᱟ ᱯᱷᱟᱠᱟ ᱜᱮᱭᱟ ᱱᱚᱜᱼᱚ ᱱᱚᱝᱠᱟᱱ ᱡᱟᱭᱜᱟ ᱠᱚᱨᱮ ᱟᱞᱮ ᱠᱚᱫᱚ ᱢᱮᱱᱟᱜ ᱞᱮᱭᱟ ᱦᱟᱸᱜ ᱠᱚᱦᱚᱸ ᱚᱱᱠᱟ ᱴᱷᱤᱠ ᱴᱷᱟᱠ ᱵᱟᱝ ᱦᱩᱭᱩᱜᱼᱟ ᱫᱟᱜ ᱠᱚᱫᱚ ᱚᱱᱠᱟ ᱵᱮᱵᱚᱥᱛᱟ ᱵᱟᱹᱱᱩᱜ ᱛᱮ
ᱚᱱᱠᱟ ᱠᱟᱱ ᱜᱮᱭᱟ ᱟᱫᱚ ᱢᱟ ᱧᱟᱢ ᱟᱯᱮ ᱦᱟᱸᱜ ᱟᱯᱟᱥᱮᱡ ᱥᱩᱵᱤᱫᱷᱟ ᱠᱚ
ᱦᱮᱸ ᱟᱫᱚ ᱦᱟᱸᱜ ᱟᱞᱮ ᱱᱚᱛᱮ ᱫᱚ ᱚᱱᱠᱟᱱ ᱥᱚᱨᱠᱟᱨ ᱦᱟᱸᱜ ᱟᱹᱣᱨᱤ ᱦᱤᱡᱩᱜᱼᱟ ᱡᱟᱦᱟᱸᱭ ᱫᱚ ᱢᱟᱱᱮ ᱟᱵᱚ ᱢᱟᱱᱮ ᱪᱟᱥᱵᱟᱥ ᱞᱟᱹᱜᱤᱫ ᱫᱟᱜ ᱵᱮᱵᱚᱥᱛᱟ ᱢᱟᱱᱮ ᱱᱚᱛᱮ ᱫᱚ ᱯᱨᱟᱭ ᱟᱞᱮ ᱱᱚᱣᱟ ᱫᱤᱥᱚᱢ ᱨᱮᱫᱚ ᱦᱟᱸᱜ ᱚᱱᱠᱟ ᱥᱚᱨᱠᱟᱨ ᱵᱟᱭ ᱤᱭᱟᱹ ᱟᱠᱟᱫ ᱞᱮᱭᱟ ᱡᱮ ᱪᱟᱥ ᱞᱟᱹᱜᱤᱫ ᱫᱟᱜ ᱚᱱᱠᱟ ᱱᱟᱹᱭ ᱠᱚᱦᱚᱸ ᱥᱩᱨ ᱨᱮ ᱵᱟᱹᱱᱩᱜ ᱟᱥᱮ ᱵᱟᱝᱠᱷᱟᱱ ᱫᱚ ᱯᱟᱭᱤᱯ ᱞᱟᱭᱤᱱ ᱛᱮ ᱫᱟᱜ ᱮ ᱟᱹᱜᱩ ᱠᱮᱭᱟ ᱠᱷᱮᱛ ᱠᱷᱮᱛ ᱚᱱᱠᱟ ᱦᱚᱸ ᱚᱱᱟ ᱦᱚᱛᱮᱡ ᱛᱮ ᱵᱮᱵᱚᱥᱛᱷᱟ ᱵᱟᱝ ᱧᱮ ᱧᱟᱢ ᱟᱠᱟᱫᱟ
ᱚᱱᱠᱟ ᱵᱳᱨᱤᱝ ᱠᱚ ᱞᱟᱜᱟᱣ ᱦᱚᱪᱚᱭ ᱛᱮ ᱵᱳᱨᱤᱝ ᱠᱚ
ᱦᱮᱸ ᱵᱳᱨᱤᱝ ᱮ ᱩᱯᱟᱹᱭ ᱫᱚ ᱵᱳᱨᱤᱝ ᱜᱮ ᱢᱮᱱᱟᱜᱼᱟ ᱱᱚᱛᱮ ᱫᱚ ᱵᱟᱠᱷᱟᱱ ᱫᱚ ᱟᱨ ᱚᱱᱠᱟ ᱱᱟᱹᱭ ᱜᱟᱰᱟ ᱠᱚᱦᱚᱸ ᱵᱟᱹᱱᱩᱜ ᱛᱟᱞᱮᱭᱟ ᱥᱮ ᱜᱚᱝᱠᱮ ᱢᱟ ᱥᱚᱢᱚᱭ ᱚᱠᱛᱚ ᱠᱚ ᱦᱚᱸ ᱦᱩᱭᱮᱱ ᱛᱟᱞᱟᱝᱟ ᱦᱟᱜ ᱟᱫᱚ ᱢᱟ ᱱᱚᱝᱠᱟ ᱜᱮ ᱱᱚᱰᱮ ᱫᱚ ᱛᱤᱦᱤᱧ ᱫᱚ ᱱᱚᱝᱠᱟ ᱜᱮᱞᱟᱝ ᱡᱤᱨᱟᱹᱜ ᱢᱟ ᱦᱳᱭ ᱢᱟ ᱡᱚᱦᱟᱨ ᱥᱟᱨᱦᱟᱣ ᱜᱮ